ᱦᱮᱸ ᱜᱚᱝᱠᱮ ᱟᱸᱡᱚᱢᱚᱜ ᱠᱟᱱ ᱛᱟᱵᱮᱱᱟ ᱟᱹᱞᱤᱧᱟᱜ ᱚᱠᱟ ᱞᱮᱠᱟ ᱟᱸᱡᱚᱢ ᱫᱟᱵᱮᱱ ᱥᱮ ᱵᱟᱝ ᱾
ᱟᱵᱤᱱᱟᱜ ᱮᱠᱫᱚᱢ ᱯᱩᱥᱴᱟᱹᱣ ᱥᱟᱹᱦᱤᱡ ᱟᱸᱡᱚᱢᱚᱜ ᱠᱟᱱᱟ ᱾
ᱟᱪᱪᱷᱟ ᱟᱪᱪᱷᱟ ᱜᱚᱝᱠᱮ ᱛᱟᱦᱚᱞᱮ ᱱᱟᱯᱟᱭ ᱜᱮ ᱾
ᱦᱮᱸ ᱜᱚᱝᱠᱮ ᱱᱟᱯᱟᱭ ᱜᱮ ᱟᱹᱵᱤᱱ ᱜᱮ ᱪᱮᱫ ᱞᱮᱠᱟ ᱜᱚᱝᱠᱮ ᱾
ᱦᱚᱭ ᱜᱚᱝᱠᱮ ᱱᱤᱛᱚᱜ ᱫᱚ ᱦᱟᱸᱜ ᱟᱹᱞᱤᱧ ᱦᱚᱸ ᱱᱟᱯᱟᱭ ᱵᱟᱲᱟ ᱜᱮᱭᱟᱞᱤᱧ ᱾ ᱟᱫᱚ ᱱᱟᱜ ᱜᱚᱝᱠᱮ ᱚᱱᱟ ᱜᱮ ᱾ ᱪᱟᱥᱵᱟᱥ ᱠᱚ ᱛᱤᱱᱟᱹᱜ ᱜᱟᱱ ᱵᱮᱱ ᱞᱟᱦᱟ ᱠᱮᱫᱟ ᱥᱮ ᱵᱟᱵᱮᱱ ᱞᱟᱦᱟ ᱠᱮᱫᱟ ᱚᱱᱟᱜᱮ ᱢᱟ ᱠᱟᱹᱴᱤᱡ ᱞᱟᱹᱭᱟᱜ ᱵᱮᱱ ᱾
ᱦᱚ ᱦᱮᱸ ᱜᱚᱝᱠᱮ ᱪᱟᱥᱵᱟᱥ ᱫᱚ ᱾ ᱞᱟᱦᱟ ᱫᱚ ᱦᱳᱭ ᱠᱟᱱᱟ ᱱᱤᱡᱮᱨᱟᱜ ᱦᱚᱸ ᱢᱮᱱᱟᱜᱼᱟ ᱛᱚ ᱱᱤᱡᱮᱨᱟᱜ ᱦᱚᱸ ᱾
ᱦᱚ ᱦᱚ ᱾
ᱦᱮᱸ ᱟᱫᱚ ᱜᱚᱢᱠᱮ ᱟᱞᱮ ᱥᱮᱫ ᱫᱚ ᱟᱨᱠᱤ ᱱᱤᱭᱟᱹ ᱾ ᱥᱩᱱᱩ ᱚᱠᱛᱚ ᱨᱮᱫᱚ ᱟᱹᱰᱤ ᱡᱳᱨ ᱜᱮ ᱟᱨᱠᱤ ᱜᱚᱝᱠᱮ ᱨᱚᱦᱚᱭ ᱪᱟᱞᱟᱜ ᱠᱟᱱᱟ ᱾ ᱵᱩᱪ ᱠᱮᱫᱟ ᱵᱤᱱ ᱛᱚ ᱜᱚᱝᱠᱮ ᱵᱟᱹᱫᱽ ᱠᱷᱮᱛ ᱾ ᱠᱚᱠᱚ ᱵᱟᱹᱫᱽ ᱠᱷᱮᱛ ᱠᱚᱠᱚ ᱞᱚᱥᱚᱜ ᱠᱟᱫᱟ ᱜᱚᱴᱟ ᱾ ᱛᱩᱞᱟ ᱛᱩᱞᱟ ᱠᱚᱦᱚᱸ ᱦᱟᱨᱟ ᱟᱠᱟᱱᱟ ᱜᱚᱝᱠᱮ ᱫᱚᱢᱮ ᱜᱮ ᱾ ᱫᱚᱢᱮ ᱜᱮ ᱞᱮᱛᱟᱲ ᱜᱮ ᱟᱨᱠᱤ ᱠᱟᱹᱢᱤ ᱫᱚ ᱪᱟᱞᱟᱣ ᱤᱫᱤᱜ ᱠᱟᱱ ᱜᱮᱭᱟ ᱾
ᱚ ᱟᱪᱪᱷᱟ ᱪᱷᱟ ᱪᱷᱟ ᱪᱷᱟ᱾
ᱟᱯᱮ ᱥᱮᱫ ᱫᱚ ᱜᱚᱝᱠᱮ ᱛᱟᱦᱚᱞᱮ ᱪᱮᱫ ᱞᱮᱠᱟ ᱠᱟᱹᱢᱤ ᱠᱚᱫᱚ ᱛᱤᱱᱟᱹᱜ ᱥᱟᱹᱜᱤᱧ ᱯᱮ ᱞᱟᱦᱟ ᱠᱮᱫᱟ ᱾
ᱟᱞᱮ ᱥᱮᱫ ᱦᱚᱸ ᱱᱟᱜ ᱢᱮᱱᱫᱚ ᱱᱤᱛᱚᱜ ᱫᱚ ᱮᱠᱫᱚᱢ ᱥᱟᱹᱨᱫᱤ ᱠᱟᱱᱟ ᱾ ᱦᱩᱲᱩ ᱨᱚᱦᱚᱭ ᱫᱚ ᱱᱟᱜ ᱟᱫᱚ ᱚᱱᱮ ᱚᱱᱠᱟ ᱜᱚᱢᱠᱮ ᱦᱟᱸᱜ ᱢᱮᱱ ᱜᱟᱱᱚᱜᱼᱟ ᱾ ᱨᱤᱢᱤᱞ ᱫᱚᱭ ᱨᱤᱢᱤᱞ ᱟᱠᱟᱫᱟ ᱥᱮ ᱛᱟᱨᱟᱥᱤᱧ ᱞᱮᱠᱟ ᱜᱮ ᱵᱩᱡᱷᱟᱹᱜᱚᱜ ᱠᱟᱱᱟ ᱥᱟᱨᱟ ᱜᱷᱟᱹᱲᱤ ᱜᱮ ᱟᱫᱚ ᱚᱱ ᱪᱤᱠ ᱾ ᱠᱟᱱᱟ ᱢᱮᱱᱫᱟᱱᱚᱜᱼᱟ ᱾ ᱫᱚᱢᱮ ᱠᱮᱴᱮᱡ ᱫᱚ ᱵᱟᱭ ᱫᱟᱜ ᱵᱟᱲᱟ ᱟᱠᱟᱫ ᱛᱮ ᱥᱮ ᱰᱷᱮᱨ ᱧᱚᱜ ᱫᱚ ᱵᱟᱭ ᱫᱟᱜ ᱵᱟᱲᱟ ᱟᱠᱟᱫ ᱾ ᱛᱮ ᱱᱟᱦᱟᱜ ᱱᱤᱛᱚᱜ ᱫᱷᱟᱹᱨᱤᱡ ᱫᱚ ᱱᱟᱦᱟᱜ ᱵᱟᱹᱫᱽ ᱠᱚᱫᱚ ᱱᱟᱦᱱᱟᱜ ᱪᱟᱥ ᱫᱚ ᱥᱮ ᱦᱩᱲᱩ ᱨᱚᱦᱚᱭ ᱫᱚ ᱱᱟᱦᱟᱜ ᱟᱹᱣᱨᱤᱭᱟᱛᱟᱞᱮᱭᱟ ᱾
ᱚ
ᱟᱫᱚ ᱱᱟᱦᱟᱸᱜ ᱜᱚᱝᱠᱮ ᱾ ᱢᱮᱱᱟᱞᱤᱧ ᱡᱮ ᱨᱚᱯᱚᱲ ᱢᱟᱞᱟᱝ ᱨᱚᱯᱚᱲᱚᱜ ᱠᱟᱱ ᱟᱫᱚ ᱢᱤᱫᱴᱮᱱ ᱥᱟᱛᱟᱢ ᱵᱟᱨᱟᱛᱮ ᱾ ᱡᱩᱫᱤ ᱞᱟᱝ ᱨᱚᱯᱚᱲ ᱠᱚᱜᱼᱟ ᱜᱚᱝᱠᱮ ᱟᱹᱰᱤ ᱜᱮ ᱱᱟᱯᱟᱭ ᱠᱚᱜᱼᱟ ᱾ ᱟᱫᱚ ᱱᱟᱜ ᱜᱚᱝᱠᱮ ᱦᱚᱭ ᱥᱟᱛᱟᱢ ᱫᱚ ᱱᱟᱜ ᱜᱚᱝᱠᱮ ᱾ ᱢᱮᱱ ᱜᱟᱱᱚᱜᱼᱟ ᱚᱱᱠᱟ ᱢᱮᱱ ᱞᱮᱠᱷᱟᱱ ᱫᱚ ᱟᱵᱚ ᱱᱤᱭᱟᱹ ᱾ ᱦᱚᱲᱢᱚ ᱡᱟᱹᱛᱤ ᱾
ᱦᱮᱸ ᱜᱚᱝᱠᱮ ᱦᱮᱸ ᱾
ᱚᱠᱟ ᱞᱮᱠᱟ ᱨᱮ ᱟᱵᱚ ᱱᱟᱭᱨᱮ ᱱᱟᱯᱟᱭ ᱨᱮᱵᱚᱱ ᱫᱚᱦᱚᱭᱟ ᱥᱮ ᱥᱩᱠ ᱨᱮ ᱥᱟᱱᱛᱤ ᱨᱮᱵᱚᱱ ᱛᱟᱦᱮᱸᱱᱟ ᱨᱳᱜᱽ ᱟᱡᱟᱨ ᱮᱴᱠᱮᱴᱚᱬ ᱾ ᱮᱴᱠᱮᱴᱚᱲᱮ ᱦᱩᱭ ᱞᱮᱱᱠᱷᱟᱱ ᱢᱟᱛᱚ ᱟᱵᱚ ᱵᱟᱵᱚᱱ ᱵᱮᱥ ᱵᱟᱵᱚᱱ ᱛᱟᱦᱮᱸ ᱫᱟᱲᱮᱭᱟᱜᱼᱟ ᱾
ᱵᱟᱝ ᱜᱚᱝᱠᱮ ᱵᱟᱝ ᱵᱟᱝ ᱮᱠᱫᱚᱢ ᱵᱟᱝ ᱾
ᱦᱳᱭ ᱟᱫᱚ ᱱᱟᱦᱟᱜ ᱜᱚᱢᱠᱮ ᱟᱹᱞᱤᱧ ᱫᱚ ᱱᱟᱦᱟᱜ ᱚᱱᱟ ᱞᱮᱠᱟ ᱛᱮᱜᱮ ᱱᱟᱦᱟᱜ ᱞᱤᱧ ᱞᱟᱹᱭ ᱦᱚᱪᱚᱭᱮᱫᱟ ᱱᱤᱭᱟᱹᱴᱟᱜ ᱥᱟᱛᱟᱢ ᱵᱟᱨᱮ ᱛᱮ ᱾ ᱨᱚᱯᱚᱲ ᱞᱮᱱᱠᱷᱟᱱ ᱟᱹᱰᱤ ᱜᱮ ᱱᱟᱯᱟᱭ ᱠᱚᱜ ᱛᱟᱞᱟᱝᱟ ᱾
ᱦᱮᱸ ᱜᱚᱝᱠᱮ ᱟᱹᱰᱤ ᱜᱮ ᱱᱟᱯᱟᱭ ᱠᱚᱜᱼᱟ ᱟᱹᱵᱤᱱ ᱡᱟᱦᱟᱸ ᱵᱤᱱ ᱞᱟᱹᱭ ᱮᱫᱟ ᱚᱱᱟ ᱜᱮ ᱾
ᱦᱚᱸ ᱦᱚᱸ ᱾
ᱢᱟ ᱜᱚᱢᱠᱮ ᱛᱟᱦᱚᱞᱮ ᱟᱹᱵᱤᱱ ᱜᱮ ᱞᱟᱹᱭ ᱞᱟᱦᱟᱭ ᱵᱤᱱ ᱜᱚᱢᱠᱮ ᱾
ᱮᱠᱫᱚᱢ ᱟᱹᱰᱤ ᱾ ᱮᱠᱫᱚᱢ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ ᱜᱚᱢᱠᱮ ᱨᱚᱯᱚᱲ ᱢᱟᱛᱚ ᱱᱟᱦᱟᱜ ᱞᱟᱦᱟᱜ ᱾ ᱛᱮᱜᱮ ᱦᱩᱭᱩᱜᱼᱟ ᱥᱮ ᱪᱮᱫ ᱾
ᱮᱠᱫᱚᱢ ᱜᱚᱝᱠᱮ ᱡᱟᱦᱟᱸᱭ ᱫᱚ ᱵᱟᱝ ᱡᱟᱦᱟᱸᱭ ᱞᱟᱦᱟᱜ ᱦᱩᱭᱩᱜ ᱛᱟᱞᱟᱝᱟ ᱜᱚᱝᱠᱮ ᱾ ᱠᱮ ᱵᱟᱠᱷᱟᱱ ᱫᱚ ᱵᱟᱭ ᱜᱟᱱᱚᱜᱼᱟ ᱵᱟᱱᱟ ᱦᱚᱲ ᱾ ᱵᱟᱱᱟ ᱦᱚᱲᱞᱟᱝ ᱜᱚᱝᱠᱮ ᱞᱟᱝ ᱛᱷᱤᱨ ᱠᱚᱜ ᱢᱟ ᱛᱟᱦᱚᱞᱮ ᱫᱚ ᱵᱟᱭ ᱜᱟᱱᱚᱜᱼᱟ ᱾
ᱦᱚᱸ ᱦᱚᱸ ᱟᱫᱚ ᱦᱟᱸᱜ ᱜᱚᱢᱠᱮ ᱡᱟᱭᱦᱳᱠ ᱾ ᱮᱜ ᱜᱚᱞᱯᱚ ᱥᱮ ᱜᱟᱞᱢᱟᱨᱟᱣ ᱫᱚ ᱞᱤᱧ ᱮᱦᱚᱵ ᱩᱛᱟᱹᱨ ᱮᱟ ᱦᱳᱭ ᱥᱮ ᱾
ᱮᱠᱫᱚᱢ ᱜᱚᱢᱠᱮ ᱮᱠᱫᱚᱢ ᱾
ᱚ ᱟᱫᱚ ᱱᱟᱦᱟᱜ ᱜᱚᱝᱠᱮ ᱱᱤᱭᱟᱹ ᱦᱚᱭ ᱡᱤᱣᱤ ᱦᱟᱥᱟ ᱦᱚᱲᱢᱚ ᱾ ᱟᱵᱚ ᱚᱠᱟ ᱞᱮᱠᱟᱨᱮ ᱟᱵᱚ ᱱᱟᱭᱨᱮ ᱱᱟᱯᱟᱭ ᱨᱮ ᱵᱚᱱ ᱫᱚᱦᱚᱭᱟ ᱚᱱᱮ ᱚᱱᱟᱜᱮ ᱱᱟᱦᱟᱜ
ᱜᱚᱝᱠᱮ ᱱᱤᱭᱟᱹ ᱢᱚᱧᱪᱚᱯᱩᱨᱤ ᱥᱮ ᱱᱤᱭᱟᱹ ᱞᱮ ᱞᱮᱜᱮᱡ ᱫᱷᱟᱹᱨᱛᱤ ᱯᱩᱨᱤ ᱨᱮᱵᱚᱱ ᱡᱟᱱᱟᱢ ᱟᱠᱟᱱᱟ᱾
ᱮᱸ ᱜᱚᱝᱠᱮ
ᱟᱵᱚ ᱢᱟᱱᱢᱤ ᱨᱩᱯ ᱛᱮ ᱦᱮᱸ ᱥᱮ ᱵᱟᱝ
ᱦᱮᱸ ᱦᱮᱸ
ᱟᱫᱚ ᱱᱟᱜ ᱜᱚᱝᱠᱮ ᱚᱱᱟ ᱜᱮᱞᱤᱧ ᱞᱟᱹᱭᱟ᱾ ᱡᱮ ᱢᱟᱹᱱᱢᱤ ᱞᱮᱠᱟ ᱫᱚᱵᱚᱱ ᱧᱮᱞᱚᱜ ᱨᱮᱦᱚᱸ ᱢᱮᱱᱠᱷᱟᱱ ᱫᱩᱠ ᱠᱚᱥᱴᱚ ᱟᱵᱚ ᱱᱩᱱᱟᱹᱜ ᱰᱷᱮᱨ ᱦᱤᱡᱩᱜ ᱛᱟᱵᱩᱱᱟ ᱥᱮ ᱨᱩᱣᱟᱹ ᱦᱟᱹᱥᱩ ᱱᱩᱱᱟᱹᱜ ᱰᱷᱮᱨ ᱛᱟᱦᱮᱱ ᱛᱟᱵᱚᱱᱟ᱾ ᱢᱮᱱᱠᱷᱟᱱ ᱢᱟᱹᱱᱢᱤ ᱞᱮᱠᱟ ᱵᱚᱱ ᱛᱟᱦᱮᱱᱟ ᱥᱮ ᱢᱟᱹᱱᱢᱤ ᱞᱮᱠᱟ ᱵᱚᱱ ᱧᱮᱞᱚᱜ-ᱟ᱾ ᱢᱮᱱᱠᱷᱟᱱ ᱜᱚᱝᱠᱮ ᱵᱷᱤᱛᱤᱨ ᱫᱚ ᱠᱤᱱᱛᱩ ᱵᱚᱱ ᱞᱚᱜ-ᱟ᱾
ᱦᱮᱸ ᱜᱚᱝᱠᱮ ᱮᱠᱫᱚᱢ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱟᱫᱟ ᱜᱚᱝᱠᱮ ᱟᱹᱰᱤ ᱡᱚᱛᱷᱟᱛ
ᱦᱳᱭ ᱵᱩᱬᱥᱤ ᱥᱮᱸᱜᱮᱞ ᱞᱮᱠᱟ ᱜᱚᱝᱠᱮ ᱵᱚᱱ ᱞᱚᱜ-ᱟ᱾ ᱦᱩᱫᱩᱨ ᱦᱩᱫᱩᱨ ᱢᱮᱱᱠᱷᱟᱱ ᱚᱠᱚᱭ ᱦᱚᱸ ᱵᱟᱵᱚᱱ ᱞᱟᱹᱭ ᱫᱟᱲᱮ ᱭᱟᱠᱚᱣᱟ᱾
ᱵᱟᱝ ᱜᱚᱝᱠᱮ ᱞᱟᱹᱭ ᱜᱮ ᱵᱟᱵᱚᱱ ᱞᱟᱹᱭ ᱫᱟᱨᱮ ᱭᱟᱠᱚᱣᱟ ᱚᱠᱚᱭᱮᱢ ᱢᱮᱛᱟᱭᱟ ᱜᱚᱝᱠᱮ ᱜᱚᱝᱠᱮ ᱟᱸᱡᱚᱢ ᱵᱤᱱ ᱥᱮ ᱞᱮᱫᱤᱧ ᱚᱠᱚᱭᱮᱢ ᱢᱮᱛᱟᱭᱟ ᱟᱢᱟᱜ ᱠᱚᱥᱴᱚ ᱡᱷᱚᱛᱚ ᱦᱚᱲᱜ ᱜᱮ ᱱᱚᱝᱠᱟ ᱠᱟᱱ ᱜᱮ ᱢᱮᱱᱟᱜ ᱠᱚᱣᱟ ᱱᱤᱡᱮ ᱫᱚ ᱱᱤᱡᱮ ᱛᱮᱜᱮ ᱟᱨᱠᱤ ᱥᱟᱞᱟ ᱜᱚᱴᱟᱭ ᱦᱩᱭᱩᱜᱼᱟ ᱫᱩᱠ ᱠᱚ
ᱦᱳᱭ ᱦᱳᱭ ᱦᱳᱭ
ᱵᱟᱝᱠᱚ ᱞᱟᱹᱭᱟ ᱵᱟᱝᱠᱚ ᱞᱟᱹᱭᱟ ᱜᱚᱝᱠᱮ ᱥᱩᱠ ᱫᱚ ᱡᱷᱚᱛᱚ ᱦᱚᱲ ᱴᱷᱮᱱ ᱦᱟᱹᱴᱤᱧ ᱜᱟᱱᱚᱜ-ᱟ ᱜᱚᱝ ᱠᱮ ᱢᱮᱱᱠᱷᱟᱱ ᱫᱩᱠ ᱫᱚ ᱡᱷᱚᱛᱚ ᱦᱚᱲ ᱴᱷᱮᱱ ᱵᱟᱝ ᱦᱟᱹᱴᱤᱧ ᱜᱟᱱᱚᱜ-ᱟ᱾
ᱦᱟᱹᱴᱤᱧ ᱵᱟᱭ ᱜᱟᱱᱚᱜ-ᱟ᱾
ᱮᱠᱫᱚᱢ ᱜᱚᱝᱠᱮ
ᱦᱳᱭ ᱦᱳᱭ ᱟᱫᱚ ᱱᱟᱜ ᱜᱚᱝᱠᱮ ᱚᱱᱟ ᱞᱮᱠᱟ ᱛᱮᱜᱮ ᱞᱤᱧ ᱞᱟᱹᱭᱟ ᱟᱞᱤᱧ ᱦᱚᱸ ᱡᱮ ᱱᱤᱭᱟᱹ ᱢᱚᱧᱪᱚ ᱯᱩᱨᱤ ᱥᱮ ᱱᱤᱭᱟᱹ ᱫᱷᱟᱹᱨᱛᱤ ᱯᱩᱨᱤ ᱫᱚ ᱟᱵᱚᱣᱟᱜ ᱫᱚ ᱢᱤᱫᱴᱮᱱ ᱜᱟᱭᱟᱱ ᱟᱠᱷᱲᱟ ᱥᱮ ᱢᱤᱫᱴᱮᱱ ᱥᱴᱮᱡᱽ ᱠᱟᱱ ᱛᱟᱵᱚᱱᱟ᱾
ᱦᱮᱸ ᱜᱚᱝᱠᱮ
ᱚᱱᱮ ᱚᱱᱟ ᱞᱮᱠᱟ ᱛᱮᱞᱤᱧ ᱞᱟᱹᱭᱟ, ᱡᱟ ᱫᱤᱱᱜᱮ ᱥᱮ ᱡᱟ ᱩᱰᱟᱹᱝ ᱜᱮ ᱟᱵᱚ ᱱᱤᱭᱟᱹ ᱢᱚᱧᱪᱚ ᱯᱩᱨᱤ ᱞᱮ ᱞᱮᱜᱮᱡ ᱱᱤᱭᱟᱹ ᱫᱷᱟᱨ ᱛᱤ ᱯᱤ ᱨᱮᱵᱚᱱ ᱡᱟᱱᱟᱢ ᱟᱠᱟᱱᱟ, ᱱᱤᱭᱟᱹ ᱵᱚᱱ ᱨᱤᱠᱟᱹᱭᱟ ᱡᱟᱦᱟᱸ ᱛᱤᱱᱟᱹᱜ ᱫᱩᱠ ᱠᱚᱥᱴᱚ ᱥᱮ ᱮᱴᱠᱮ ᱴᱚᱬᱮ ᱦᱤᱡᱩᱜ ᱨᱮᱦᱚᱸ ᱟᱵᱚ ᱱᱟᱭᱛᱮ ᱱᱟᱯᱟᱭ ᱛᱮ ᱟᱵᱚ ᱛᱟᱦᱮᱱ ᱨᱮᱱᱟᱜ ᱵᱚᱱ ᱨᱤᱠᱟᱹᱭᱟ᱾
ᱦᱮᱸ ᱜᱚᱝᱠᱮ ᱮᱠᱫᱚᱢ ᱱᱚᱣᱟ ᱛᱚ ᱢᱟ ᱮᱠᱫᱚᱢ ᱞᱟᱹᱠᱛᱤ ᱠᱟᱱ ᱜᱮᱭᱟ ᱮᱠᱫᱚᱢ᱾ ᱟᱵᱚ ᱫᱷᱟᱹᱲᱛᱤ ᱯᱩᱲᱤ ᱨᱮᱵᱚᱱ ᱦᱮᱜ ᱠᱟᱱᱟ ᱜᱚᱝᱠᱮ? ᱵᱟᱧᱪᱟᱣ ᱛᱟᱦᱮᱸ ᱠᱟᱛᱮ ᱡᱟᱦᱟᱱᱟᱜ ᱵᱚᱱ ᱡᱮᱱᱚ ᱵᱚᱱ ᱫᱟᱲᱮᱭᱟᱜ ᱢᱟ ᱟᱨᱠᱤ ᱦᱮᱸ ᱜᱚᱝᱠᱮ ᱟᱵᱚ ᱪᱚᱴ ᱪᱟᱸᱫᱚ ᱱᱚᱣᱟ ᱠᱷᱟᱹᱛᱤᱨ ᱜᱮ ᱟᱹᱜᱩ ᱠᱟᱜ ᱵᱚᱱᱟᱭ ᱟᱨ ᱟᱵᱚ ᱫᱚ ᱜᱚᱝᱠᱮ ᱡᱷᱚᱛᱚ ᱠᱷᱚᱱ ᱟᱹᱰᱤ ᱥᱚᱬᱮᱥ ᱡᱟᱹᱛᱤ ᱥᱮ ᱢᱟᱹᱱᱢᱤ ᱢᱮᱱ ᱛᱮᱵᱚᱱ ᱞᱮᱠᱷᱟᱜ-ᱟ ᱱᱚᱣᱟ ᱫᱷᱟᱹᱲᱛᱤ ᱯᱩᱲᱤ ᱨᱮᱫᱚ᱾
ᱦᱳᱭ ᱜᱚᱝᱠᱮ ᱦᱳᱭ ᱦᱳᱭ ᱟᱫᱚ ᱱᱟᱜ ᱜᱚᱝᱠᱮ ᱚᱱᱟ ᱞᱮᱠᱟᱛᱮ ᱱᱟᱜ ᱟᱨᱚ ᱞᱤᱧ ᱞᱟᱹᱭᱟ ᱮᱫ ᱨᱩᱣᱟᱹ ᱦᱟᱹᱥᱩ ᱮᱸᱴᱠᱮᱴᱚᱬᱮ ᱢᱟ ᱜᱚᱝᱠᱮ ᱢᱮᱱᱟᱜ ᱜᱮ ᱢᱟᱹᱱᱢᱤ ᱡᱚᱱᱚᱢ ᱨᱮᱢᱟ
ᱢᱟᱹᱱᱢᱤ ᱡᱚᱱᱚᱢ ᱨᱮ ᱜᱚᱝᱠᱮ ᱫᱩᱠ ᱥᱩᱠ ᱛᱮᱜᱮ ᱡᱤᱭᱚᱱ ᱫᱚ ᱠᱟᱴᱟᱣ ᱤᱫᱤ ᱦᱩᱭᱩᱜ ᱛᱟᱵᱚᱱᱟ ᱠᱷᱟᱹᱴᱤ ᱠᱷᱟᱹᱴᱤ ᱫᱩᱠ ᱛᱮ ᱪᱟᱞᱟᱣ ᱞᱮᱠᱷᱟᱱ ᱵᱟᱝ ᱜᱟᱱᱚᱜ-ᱟ ᱟᱨ ᱠᱷᱟᱹᱴᱤ ᱥᱩᱠ ᱛᱮᱦᱚᱸ ᱪᱟᱞᱟᱣ ᱞᱮᱠᱷᱟᱱ ᱵᱟᱝ ᱜᱟᱱᱚᱜ-ᱟ
ᱮᱠᱫᱚᱢ ᱮᱠᱫᱚᱢ ᱜᱚᱝᱠᱮ ᱟᱹᱰᱤ ᱡᱚᱛᱷᱟᱛ ᱠᱟᱛᱷᱟ ᱟᱫᱚ ᱱᱟᱜ ᱜᱚᱝᱠᱮ ᱚᱱᱮ ᱚᱱᱟ ᱞᱮᱠᱟ ᱜᱮᱞᱤᱧ ᱞᱟᱹᱭᱟ ᱢᱮᱱ ᱜᱟᱱᱚᱟ ᱟᱵᱚ ᱚᱠᱟ ᱚᱠᱟ ᱡᱤᱱᱤᱥ ᱠᱚ ᱢᱮᱱᱫᱚ ᱟᱵᱚ ᱱᱤᱭᱟᱹ ᱦᱚᱲᱢᱚ ᱡᱤᱣᱤᱨᱮ ᱵᱟᱵᱚᱱ ᱟᱸᱜᱚᱡᱽ ᱞᱮᱠᱷᱟᱱ ᱟᱹᱰᱤ ᱱᱟᱭ ᱨᱮᱵᱚ ᱱᱟᱯᱟᱭ ᱨᱮᱵᱚᱱ ᱛᱟᱦᱮᱱᱟ
ᱦᱮᱸ ᱜᱚᱝᱠᱮ
ᱟᱫᱚ ᱱᱟᱦᱟᱸᱜ ᱜᱚᱢᱠᱮ ᱚᱱᱟ ᱠᱚ ᱡᱤᱱᱤᱥ ᱫᱚ ᱦᱩᱭᱩᱜ ᱠᱟᱱᱟ ᱦᱟᱺᱰᱤ ᱛᱟᱭ ᱯᱟᱹᱨᱣᱟᱹ ᱛᱟᱭ ᱵᱤᱲᱤ ᱛᱟᱭ ᱜᱩᱴᱠᱟ ᱛᱟᱭ ᱛᱷᱟᱢᱟᱠᱩᱨ
ᱮᱠᱫᱚᱢ ᱜᱚᱝᱠᱮ ᱮᱠᱫᱚᱢ ᱱᱚᱣᱟ ᱠᱚᱫᱚ ᱟᱹᱰᱤ ᱟᱹᱰᱤ ᱵᱟᱹᱲᱤᱡ ᱡᱤᱱᱤᱥ ᱜᱚᱝᱠᱮ ᱱᱚᱣᱟ ᱠᱚᱫᱚ ᱜᱚᱢᱠᱮ ᱢᱤᱫ ᱫᱤᱱ ᱨᱮᱛᱚ ᱵᱟᱭ ᱠᱷᱚᱛᱤᱭᱟ ᱠᱤᱱᱛᱩ ᱢᱤᱫ ᱫᱤᱱ ᱮᱢᱚᱱ ᱮᱠ ᱠᱷᱚᱛᱤᱭᱟ ᱩᱱᱫᱚ ᱢᱟᱹᱱᱢᱤ ᱫᱚ ᱵᱟᱧᱪᱟᱣ ᱜᱮ ᱵᱟᱵᱚᱱ ᱫᱟᱲᱮᱼᱟᱭᱟ ᱮᱠᱫᱚᱢ ᱜᱚᱢᱠᱮ
ᱦᱚᱸ ᱡᱮᱢᱚᱱ ᱚᱡᱮ ᱠᱟᱛᱮᱫ ᱡᱩᱫᱤ ᱞᱤᱧ ᱞᱟᱹᱭᱟ ᱜᱚᱢᱠᱮ ᱦᱟᱺᱰᱤ ᱟᱨ ᱯᱟᱹᱨᱣᱟᱹ ᱫᱚ ᱟᱵᱚᱣᱟᱜ ᱤᱱ ᱵᱚᱨᱚᱭ ᱱᱟᱥᱟᱣᱟ
ᱮᱠᱫᱚᱢ ᱜᱚᱢᱠᱮ
ᱫᱤᱱ ᱫᱤᱱᱛᱮ ᱟᱵᱚᱭ ᱫᱩᱨᱵᱚᱞ ᱤᱫᱤ ᱵᱚᱱᱟ
ᱦᱮᱸ ᱜᱚᱝᱠᱮ
ᱟᱨ ᱵᱤᱲᱤ ᱛᱷᱟᱢᱟᱠᱩᱨ ᱫᱚ ᱦᱟᱸᱜ ᱜᱚᱢᱠᱮ ᱚᱱᱟ ᱦᱚᱸ ᱟᱹᱰᱤ ᱡᱟᱹᱥᱛᱤ ᱠᱟᱭᱛᱮ ᱟᱵᱚᱣᱟᱜ ᱤᱱ ᱵᱚᱨᱚᱭ ᱨᱟᱯᱟᱜᱟ
ᱦᱮᱸ ᱜᱚᱢᱠᱮ
ᱟᱨ ᱵᱚᱦᱚᱜ ᱨᱮᱱᱟᱜ ᱠᱟᱹᱢᱤ ᱦᱚᱸ ᱫᱤᱱ ᱫᱤᱱ ᱛᱮ ᱟᱫᱚ ᱠᱚᱢᱚᱜ ᱛᱟᱵᱚᱱᱟ
ᱦᱮᱸ ᱜᱚᱝᱠᱮ ᱮᱠᱫᱚᱢ ᱟᱵᱚ ᱡᱟᱦᱟᱸ ᱞᱟᱥᱮᱨ ᱦᱟᱛᱟᱝ ᱚᱱᱟ ᱫᱚ ᱟᱫᱚ ᱞᱟᱥᱮᱨ ᱫᱚ ᱵᱟᱝ ᱛᱟᱦᱮᱸᱱ ᱛᱟᱵᱚᱱᱟ ᱜᱚᱝᱠᱮ
ᱯᱷᱩᱵᱲᱟᱹᱜᱼᱟ ᱜᱚᱢᱠᱮ ᱚᱱᱟ ᱫᱚ
ᱦᱮᱸ ᱜᱚᱝᱠᱮ
ᱟᱫᱚ ᱚᱱᱟ ᱞᱮᱠᱟᱛᱮ ᱱᱟᱦᱟᱸᱜ ᱜᱚᱢᱠᱮ ᱟᱨᱦᱚᱸ ᱟᱹᱰᱤ ᱟᱭᱢᱟ ᱜᱚᱴᱟᱝ ᱜᱮ ᱢᱮᱱᱟᱜᱼᱟ ᱡᱟᱦᱟᱸ ᱫᱚ ᱦᱩᱭᱩᱜ ᱠᱟᱱᱟ ᱠᱟᱱᱟ ᱜᱚᱝᱠᱮ ᱟᱨ ᱦᱚᱸ ᱥᱩᱱᱩᱢ
ᱦᱮᱸ ᱜᱚᱝᱠᱮ ᱦᱮᱸ ᱡᱟᱦᱟᱸ ᱠᱤ ᱦᱮᱸ ᱜᱚᱝᱠᱮ
ᱟᱫᱚ ᱱᱟᱦᱟᱸᱜ ᱜᱚᱢᱠᱮ ᱱᱚᱜᱼᱚ ᱱᱚᱣᱟ ᱠᱚ ᱡᱩᱫᱤ ᱟᱵᱚ ᱡᱩᱫᱤ ᱠᱟᱹᱴᱤᱡ ᱠᱚᱢ ᱵᱚᱱ ᱵᱮᱵᱚᱦᱟᱨ ᱫᱟᱲᱮᱭᱟᱜᱼᱟ ᱥᱩᱱᱩᱢ ᱵᱟᱝᱠᱷᱟᱱ ᱦᱚᱸ ᱜᱚᱝᱠᱮ ᱫᱚᱢᱮ ᱫᱚ ᱵᱟᱝ ᱥᱤᱵᱤᱞ ᱵᱚᱱᱟ ᱩᱛᱩ ᱫᱟᱠᱟ ᱫᱚ ᱦᱮᱸ ᱥᱮ ᱵᱟᱝ
ᱦᱮᱸ ᱜᱚᱝᱠᱮ ᱦᱮᱸ ᱦᱮᱸ ᱱᱚᱣᱟ ᱫᱚ ᱜᱚᱝᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ ᱠᱤᱱᱛᱩ ᱟᱯᱱᱟᱨ ᱦᱚᱲ ᱟᱯᱱᱟᱨ ᱦᱚᱲ ᱫᱚᱢ ᱞᱟᱹᱭᱟ ᱱᱟᱥᱮᱱᱟᱜ ᱥᱩᱱᱩᱢ ᱞᱟᱜᱟᱣ ᱠᱟᱛᱮᱜ ᱩᱛᱩ ᱞᱮᱠᱷᱟᱱ ᱟᱹᱰᱤ ᱢᱚᱡᱽ ᱥᱤᱵᱤᱞᱟ ᱢᱮᱱᱠᱷᱟᱱ ᱜᱚᱢᱠᱮ ᱫᱤᱱ ᱫᱤᱱ ᱛᱮ ᱚᱱᱟ ᱫᱚ ᱢᱤᱫ ᱫᱤᱱ ᱦᱤᱞᱚᱜ ᱟᱵᱚ ᱫᱚ ᱵᱟᱹᱲᱤᱡ ᱰᱟᱦᱟᱨᱮ ᱩᱫᱩᱜ ᱟᱵᱚᱱᱟ
ᱮᱠᱫᱚᱢ ᱜᱚᱢᱠᱮ
ᱞᱟᱹᱭᱟ ᱠᱚ ᱥᱩᱱᱩᱢ ᱡᱚᱛᱚ ᱵᱷᱟᱜᱮᱭᱟ ᱛᱚᱛᱚ ᱜᱮ ᱠᱷᱟᱨᱟᱯᱟ ᱜᱚᱝᱠᱮ ᱠᱮ ᱵᱩᱡᱽ ᱠᱮᱫᱟᱵᱮᱱ ᱛᱚ ᱟᱫᱚ ᱜᱚᱝᱠᱮ ᱟᱵᱚ ᱱᱚᱣᱟ ᱫᱷᱩᱲᱤ ᱫᱷᱟᱹᱨᱛᱤ ᱨᱮ ᱮᱢᱚᱱ ᱠᱳᱱᱳ ᱡᱤᱱᱤᱥ ᱵᱟᱮᱱ ᱞᱟᱹᱭ ᱫᱟᱲᱮᱭᱟᱜᱼᱟ ᱜᱚᱝᱠᱮ ᱡᱮ ᱡᱚᱛᱚ ᱡᱤᱱᱤᱥ ᱜᱮ ᱵᱷᱟᱜᱮᱭᱟ ᱜᱚᱝᱠᱮ ᱡᱚ ᱡᱤᱱᱤᱥ ᱡᱚᱛᱚ ᱡᱤᱱᱤᱥ ᱨᱮᱱᱟᱜ ᱜᱮ ᱵᱟᱹᱲᱤᱡᱼᱟᱜ ᱫᱤᱠ ᱫᱚ ᱢᱮᱱᱟᱜ ᱜᱮᱭᱟ ᱢᱤᱫᱴᱟᱝ ᱫᱚ ᱵᱷᱟᱜᱮ ᱢᱤᱫᱴᱟᱝ ᱫᱚ ᱠᱷᱟᱨᱟᱯ ᱵᱷᱟᱜᱤ ᱟᱢ ᱪᱮᱫ ᱞᱮᱠᱟᱢ ᱵᱮᱵᱚᱦᱟᱨᱟ ᱚᱱᱠᱟ ᱡᱟᱦᱟᱸᱜᱮ ᱟᱢᱟᱜ ᱞᱤᱢᱤᱴ ᱠᱷᱚᱱ ᱡᱟᱹᱥᱛᱤᱢ ᱵᱮᱵᱚᱦᱟᱨᱟ ᱚᱱᱟᱜᱮ ᱟᱫᱚ ᱠᱷᱟᱨᱟᱯ ᱥᱮᱫ ᱮ ᱪᱟᱞᱟᱜᱼᱟ ᱜᱚᱝᱠᱮ ᱱᱚᱜᱼᱚᱭ ᱡᱮ ᱫᱟᱹᱭ ᱟᱹ ᱞᱮᱠᱟᱛᱮ ᱟᱵᱚ ᱵᱚᱱ ᱞᱟᱹᱭ ᱫᱟᱲᱮᱭᱟᱜᱼᱟ ᱡᱮ ᱫᱟᱜ ᱫᱟᱜ ᱜᱚᱢᱠᱮ ᱟᱹᱰᱤ ᱟᱹᱰᱤ ᱵᱷᱟᱜᱤ ᱡᱤᱱᱤᱥ ᱠᱟᱵᱟ ᱠᱟᱱᱟ ᱟᱵᱚ ᱦᱚᱲᱢᱚ ᱨᱮ ᱢᱮᱱᱠᱷᱟᱱ ᱫᱤᱱᱟᱹᱢ ᱫᱤᱱ ᱫᱤᱱᱟᱹᱢ ᱫᱤᱱ ᱫᱚᱥ ᱞᱤᱴᱟᱨ ᱯᱚᱱᱮᱨᱚ ᱞᱤᱴᱟᱨ ᱠᱩᱲᱤ ᱞᱤᱴᱟᱨ ᱱᱚᱝᱠᱟ ᱡᱩᱫᱤ ᱫᱟᱜ ᱵᱚᱱ ᱧᱩ ᱤᱫᱤ ᱢᱟ ᱵᱟᱝ ᱜᱚᱝᱠᱮ ᱢᱤᱫ ᱫᱤᱱ ᱦᱤᱞᱚᱜ ᱠᱤᱱᱛᱩ ᱟᱵᱚ ᱡᱟᱦᱟᱸᱭ ᱵᱷᱤᱛᱨᱤ ᱨᱮ ᱟᱵᱚ ᱦᱚᱲᱢᱚ ᱵᱷᱤᱛᱨᱤ ᱨᱮ ᱢᱮᱱᱟᱭ ᱛᱟᱵᱚᱱᱟᱭ ᱠᱤᱰᱱᱤ ᱩᱱᱤ ᱡᱮ ᱩᱱᱤ ᱡᱮ ᱫᱚᱥ ᱩᱱᱚ ᱞᱤᱴᱟᱨ ᱫᱟᱜ ᱪᱷᱟᱠᱟᱣ ᱩᱰᱩᱜ ᱦᱩᱭᱩᱜ ᱠᱟᱱ ᱛᱟᱭᱟ ᱵᱷᱟᱜᱤ ᱫᱟᱜ ᱠᱚ ᱚᱱᱟ ᱢᱟᱭᱟᱢ ᱥᱟᱶᱛᱮ ᱢᱮᱥᱟ ᱦᱩᱭᱩᱜ ᱠᱟᱱ ᱛᱟᱭᱟ ᱴᱷᱤᱠ ᱜᱮᱭᱟ ᱜᱚᱝᱠᱮ ᱚᱱᱟ ᱠᱤᱱᱛᱩ ᱩᱱᱤ ᱩᱱᱤᱡᱮ ᱫᱤᱱ ᱫᱤᱱ ᱛᱮ ᱩᱱᱟᱹᱜ ᱵᱟᱹᱲᱛᱤᱭ ᱠᱟᱹᱢᱤᱭᱮᱫᱟᱭ ᱩᱱᱤ ᱠᱤᱱᱛᱩ ᱢᱤᱫ ᱫᱤᱱ ᱦᱤᱞᱚᱜ ᱟᱭᱟᱜ ᱠᱟᱹᱢᱤᱭᱟᱜ ᱫᱚ ᱟᱥᱛᱮ ᱟᱥᱛᱮ ᱠᱚᱢ ᱤᱫᱤ ᱟᱫᱚ ᱜᱚᱢᱠᱮ ᱛᱚᱠᱷᱚᱱ ᱫᱚ ᱟᱫᱚ ᱟᱵᱚᱣᱟᱜ ᱠᱤᱰᱱᱤ ᱠᱚᱫᱚ ᱠᱷᱟᱨᱟᱯ ᱦᱚᱸ ᱦᱩᱭ ᱫᱟᱲᱮᱭᱟᱜ ᱛᱟᱵᱚᱱᱟ ᱾ ᱟᱨ ᱡᱩᱫᱤ ᱢᱤᱫᱴᱟᱝ ᱜᱚᱢᱠᱮ ᱵᱮᱥᱤ ᱵᱚᱱ ᱠᱟᱹᱢᱤ ᱦᱚᱪᱚ ᱟᱠᱟᱫᱮᱭᱟ ᱵᱟᱝ
ᱦᱳᱭ ᱾
ᱱᱚᱜ ᱱᱚᱢᱠᱟ ᱵᱮᱯᱟᱨ ᱜᱚᱝᱠᱮ ᱞᱤᱢᱤᱴ ᱠᱷᱚᱱ ᱡᱟᱹᱥᱛᱤ ᱫᱚ ᱪᱮᱫ ᱡᱤᱱᱤᱥ ᱦᱚᱸ ᱵᱟᱝ ᱴᱷᱤᱠᱟ ᱜᱚᱢᱠᱮ ᱾
ᱮᱠᱫᱚᱢ ᱮᱠᱫᱚᱢ ᱟᱹᱰᱤ ᱡᱚᱛᱷᱟᱛ ᱠᱟᱛᱷᱟ ᱵᱤᱱ ᱞᱟᱹᱭ ᱟᱠᱟᱫᱟ ᱾ ᱟᱫᱱᱟᱜ ᱜᱚᱢᱠᱮ ᱞᱤᱧ ᱞᱟᱹᱭᱟ ᱚᱱᱟ ᱥᱟᱶ ᱥᱟᱶ ᱛᱮ
ᱦᱮᱸ ᱜᱚᱢᱠᱮ ᱾
ᱟᱵᱚ ᱱᱟᱭᱨᱮ ᱱᱟᱯᱟᱭ ᱨᱮ ᱛᱟᱸᱦᱮᱱ ᱞᱟᱹᱜᱤᱫ ᱛᱮ ᱠᱤᱱᱛᱩ ᱱᱟᱜ ᱜᱚᱢᱠᱮ ᱡᱤᱞ ᱫᱟᱠᱟ ᱜᱮ ᱟᱵᱚ ᱡᱚᱢᱟᱵᱚᱱ ᱛᱚᱵᱮ ᱟᱹᱱᱤᱡ ᱡᱮ ᱟᱵᱚ ᱱᱟᱯᱟᱭ ᱵᱚᱱ ᱛᱟᱸᱦᱮᱱᱟ ᱜᱚᱝᱠᱮ ᱚᱱᱟ ᱦᱚᱸ ᱠᱟᱛᱷᱟ ᱵᱟᱝ ᱠᱟᱱ ᱛᱟᱵᱚᱱᱟ, ᱦᱳᱭ ᱾
ᱟᱵᱚ ᱢᱮᱱᱟᱜ ᱛᱟᱵᱚᱱᱟ ᱜᱚᱢᱠᱮ ᱟᱵᱚᱣᱟᱜ ᱟᱲᱟᱜ ᱥᱟᱠᱟᱢ ᱾ ᱠᱚ ᱢᱮᱱᱟᱜ ᱛᱟᱵᱚᱱᱟ ᱚᱱᱟ ᱠᱷᱚᱱ ᱜᱮ ᱟᱵᱚ ᱵᱮᱥᱤ ᱟᱹᱰᱤ ᱟᱭᱢᱟ ᱜᱟᱱ ᱟᱨᱠᱤ ᱵᱷᱟᱜᱮ ᱡᱤᱱᱤᱥ ᱵᱚᱱ ᱧᱟᱢᱟ ᱾ ᱵᱷᱤᱴᱟᱢᱤᱱ ᱠᱚ ᱠᱟᱨᱵᱳᱦᱟᱭᱰᱨᱮᱴ ᱯᱨᱳᱴᱤᱱ, ᱯᱷᱮᱴ ᱾ ᱱᱚᱝᱠᱟ ᱦᱚᱸ ᱧᱟᱢ ᱟᱵᱚᱱ ᱜᱚᱢᱠᱮ ᱾
ᱦᱳᱭ ᱜᱚᱢᱠᱮ ᱟᱵᱚᱣᱟᱜ ᱦᱚᱲᱢᱚ ᱟᱵᱚ ᱱᱟᱭ ᱨᱮ ᱱᱟᱯᱟᱭ ᱨᱮ ᱫᱚᱦᱚ ᱞᱟᱹᱜᱤᱫ ᱛᱮ ᱜᱚᱢᱠᱮ ᱢᱮᱱ ᱜᱟᱱᱚᱜᱼᱟ ᱥᱟᱱᱟᱢᱟᱜ ᱡᱤᱱᱤᱥ ᱜᱮ ᱟᱹᱰᱤ ᱱᱟᱯᱟᱭ ᱯᱚᱨᱤᱢᱟᱱ ᱛᱮ ᱡᱩᱫᱤ ᱵᱚᱱ ᱦᱟᱛᱟᱣᱼᱟ ᱱᱤᱭᱟᱹᱛᱮᱜᱮ ᱟᱵᱚᱣᱟᱜ ᱦᱚᱲᱢᱚ ᱡᱤᱣᱤ ᱱᱟᱭ ᱨᱮ ᱱᱟᱯᱟᱭ ᱨᱮ ᱛᱟᱸᱦᱮᱱᱟ ᱟᱨ ᱵᱟᱠᱷᱟᱱ ᱫᱚ ᱜᱚᱢᱠᱮ ᱟᱵᱚ ᱫᱚ ᱟᱹᱰᱤ ᱠᱚᱢ ᱫᱤᱱ ᱛᱮ ᱟᱵᱚᱣᱟᱜ ᱡᱤᱣᱤ ᱵᱚᱱ ᱱᱟᱥᱟᱣ ᱜᱤᱰᱤ ᱛᱟᱵᱚᱱᱟ ᱾
ᱦᱮᱸ ᱜᱚᱢᱠᱮ ᱱᱚᱣᱟ ᱫᱚ ᱮᱠᱫᱚᱢ ᱟᱹᱰᱤ ᱡᱚᱛᱷᱟᱛ ᱠᱟᱛᱷᱟ ᱾
ᱦᱳᱭ ᱾ ᱱᱚᱜᱼᱚᱭ ᱡᱮ ᱜᱚᱢᱠᱮ ᱟᱵᱚ ᱱᱤᱛᱚᱜ ᱦᱩᱲᱩ ᱵᱚᱱ ᱨᱚᱦᱚᱭᱮᱫᱟ ᱦᱩᱲᱩ ᱨᱚᱦᱚᱭ ᱞᱟᱦᱟ ᱛᱮ ᱜᱚᱢᱠᱮ ᱥᱩᱫᱷᱩ ᱞᱟᱦᱟ ᱫᱚ ᱵᱟᱝ ᱟᱨᱚ ᱯᱚᱨᱮ ᱛᱮᱦᱚᱸ ᱞᱟᱦᱟ ᱛᱮ ᱡᱮᱢᱚᱱ ᱟᱵᱚ ᱡᱟᱦᱟᱸ ᱞᱮᱠᱟ ᱡᱟ ᱯᱚᱨᱤᱢᱟᱱ ᱥᱟᱨ ᱵᱚᱱ ᱮᱢᱟᱜ ᱠᱟᱱᱟ, ᱢᱮᱱᱫᱚ ᱜᱩᱨᱤᱡ ᱜᱩᱨᱤᱡ, ᱠᱚ ᱵᱟᱝ ᱠᱟᱛᱮᱫ ᱟᱵᱚ ᱥᱟᱨ ᱪᱟᱯᱟᱱ ᱰᱷᱮᱨ ᱵᱚᱱ ᱮᱢᱟᱜ ᱠᱟᱱᱟ ᱟᱨ ᱚᱱᱟ ᱡᱤᱱᱤᱥ ᱠᱚ ᱪᱤᱠᱟᱹᱭ ᱫᱟᱵᱚᱱ? ᱡᱚᱢ ᱮᱫᱟᱵᱚᱱ ᱧᱩᱭ ᱮᱫᱟᱵᱚᱱ ᱾
ᱟᱫᱚ ᱱᱟᱜ ᱜᱚᱢᱠᱮ ᱚᱱᱟ ᱫᱚ ᱠᱤᱱᱛᱩ ᱟᱵᱚᱣᱟᱜ ᱦᱚᱲᱢᱚ ᱡᱤᱣᱤ ᱨᱮᱫᱚ ᱱᱟᱜ ᱫᱚᱢᱮ ᱮᱠᱴᱟ ᱱᱟᱯᱟᱭ ᱫᱚ ᱵᱟᱝ ᱦᱩᱭᱩᱜ ᱠᱟᱱᱟ ᱾
ᱵᱟᱝ ᱦᱩᱭᱩᱜ ᱠᱟᱱᱟ ᱜᱚᱢᱠᱮ ᱟᱥᱛᱮ ᱟᱥᱛᱮ ᱵᱟᱹᱲᱤᱡ ᱰᱟᱦᱟᱨ ᱵᱚᱱ ᱪᱟᱞᱟᱜ ᱠᱟᱱᱟ? ᱧᱮᱞ ᱵᱤᱱ ᱥᱮ ᱜᱚᱢᱠᱮ ᱾ ᱞᱟᱦᱟᱛᱮᱱ ᱡᱟᱦᱟᱸᱭ ᱟᱵᱚᱨᱮᱱ ᱦᱟᱲᱟᱢ ᱵᱟ ᱠᱚ ᱛᱟᱦᱮᱸ ᱠᱟᱱᱟ ᱥᱮ ᱦᱟᱯᱲᱟᱢ ᱠᱚ, ᱩᱱᱠᱩ ᱛᱤᱱᱟᱹᱜ ᱛᱤᱱᱟᱹᱜ ᱩᱢᱮᱨ ᱫᱷᱟᱹᱵᱤᱡ ᱠᱚ ᱵᱟᱧᱪᱟᱣ ᱠᱚᱜᱼᱟ? ᱥᱳᱛᱛᱳᱨ, ᱟᱥᱤ ᱾ ᱚᱠᱚᱭ ᱚᱠᱚᱭ ᱫᱚ ᱱᱳᱵᱵᱳᱭ ᱚᱠᱚᱭ ᱚᱠᱚᱭ ᱫᱚ ᱢᱤᱫ ᱥᱚ ᱯᱟᱨᱚᱢ ᱦᱚᱸᱠᱚ ᱯᱟᱨᱚᱢ ᱛᱟᱦᱮᱸᱫ ᱾ ᱟᱨ ᱱᱮᱛᱟᱨ ᱨᱮᱱ ᱱᱮᱛᱟᱨ ᱟᱵᱚ ᱠᱚᱫᱚ ᱮᱠᱫᱚᱢ ᱟᱹᱰᱤ ᱞᱟᱦᱟ ᱜᱮᱵᱚᱱ ᱪᱟᱞᱟᱣ ᱩᱛᱟᱹᱨᱚᱜ ᱠᱟᱱ ᱫᱚ ᱾
ᱦᱳᱭ ᱦᱳᱭ ᱾ ᱟᱫᱚ ᱱᱟᱦᱟᱜ ᱜᱚᱢᱠᱮ ᱚᱱᱟ ᱜᱮᱞᱤᱧ ᱞᱟᱹᱭᱟ, ᱢᱮᱱ ᱜᱟᱱᱚᱜᱼᱟ ᱜᱚᱢᱠᱮ ᱟᱨᱚ ᱡᱩᱫᱤ ᱞᱤᱧ ᱞᱟᱹᱭᱟ ᱡᱟᱦᱟᱸᱭ ᱠᱷᱚᱱᱟᱜ ᱢᱮᱱᱫᱚ ᱵᱤᱨ ᱵᱩᱨᱩ ᱥᱟᱶ ᱥᱩᱨ ᱥᱟᱶ ᱨᱮᱥᱮ ᱥᱩᱨ ᱨᱮ ᱢᱮᱱᱟᱜ ᱛᱟᱵᱚᱱᱟ, ᱩᱱᱠᱩ ᱫᱚ ᱡᱩᱫᱤ ᱜᱚᱢᱠᱮ ᱚᱱᱟ ᱵᱤᱨ ᱵᱩᱨᱩ ᱨᱮᱱᱟᱜ ᱨᱮᱸᱦᱮᱫ ᱨᱟᱱ ᱠᱚ ᱠᱟᱹᱴᱤᱡ ᱠᱟᱹᱴᱤᱡ ᱟᱹᱜᱩ ᱵᱟᱲᱟ ᱟᱹᱜᱩ ᱵᱟᱲᱟ ᱠᱟᱛᱮᱫ ᱡᱩᱫᱤ ᱨᱮᱜᱩᱞᱟᱨ ᱜᱮ ᱡᱩᱫᱤ ᱨᱤᱫ ᱨᱤᱫ ᱠᱟᱛᱮᱫ ᱵᱚᱱ ᱡᱚᱢ ᱧᱩᱭᱟ ᱛᱟᱦᱚᱞᱮ ᱜᱚᱢᱠᱮ ᱟᱵᱚᱣᱟᱜ ᱦᱚᱲᱢᱚ ᱡᱤᱣᱤ ᱟᱹᱰᱤ ᱱᱟᱯᱟᱭ ᱛᱟᱸᱦᱮᱱᱟ ᱾
ᱟᱹᱰᱤ ᱱᱟᱯᱟᱭ ᱜᱚᱢᱠᱮ ᱟᱹᱰᱤ ᱱᱟᱯᱟᱭ ᱛᱟᱸᱦᱮᱱᱟ ᱾
ᱦᱳᱭ ᱾ ᱟᱫᱚ ᱱᱟᱜ ᱜᱚᱢᱠᱮ ᱟᱨᱚ ᱚᱱᱠᱟᱜᱮ ᱞᱟᱹᱭ ᱜᱟᱱᱚᱜᱼᱟ ᱜᱚᱢᱠᱮ ᱡᱮᱢᱚᱱ ᱱᱚᱜᱼᱚ ᱱᱚᱣᱟ ᱨᱚᱝᱜᱚᱣᱟᱜ ᱡᱤᱱᱤᱥ ᱡᱚᱫᱤ ᱵᱚᱱ
ᱟᱵᱚ ᱠᱚᱫᱚ ᱦᱳᱭᱛᱳ
ᱨᱚᱝᱜᱚ ᱡᱤᱱᱤᱥ ᱫᱚ ᱦᱮᱸ ᱟᱨᱦᱚ ᱠᱚ ᱞᱟᱹᱭᱟ ᱟᱹᱰᱤ ᱵᱷᱟᱜᱮ ᱜᱮᱭᱟ᱾
ᱦᱚᱭ ᱦᱚᱭ ᱱᱚᱜᱼᱚ ᱱᱚᱣᱟ ᱨᱚᱝᱜᱚ ᱣᱟᱜ ᱡᱤᱱᱤᱥ ᱫᱚ ᱜᱚᱝᱠᱮ ᱪᱤᱠᱟᱹᱜᱼᱟ ᱥᱟᱱᱟᱢᱟᱜ ᱡᱤᱱᱤᱥ ᱫᱚ ᱦᱳᱭᱛᱳ ᱜᱚᱝᱠᱮ ᱵᱟᱝ ᱱᱟᱯᱟᱭᱟ ᱢᱮᱱᱠᱷᱟᱱ ᱟᱹᱰᱤᱜᱟᱱ ᱡᱤᱱᱤᱥ ᱚᱱᱠᱟ ᱢᱮᱱᱟᱜᱼᱟ ᱡᱟᱦᱟᱸ ᱠᱚᱫᱚ ᱟᱵᱚᱣᱟᱜ ᱦᱚᱲᱢᱚ ᱡᱤᱣᱤᱨᱮ ᱠᱷᱚᱛᱤ ᱫᱟᱲᱮᱭᱟᱜᱟᱭ, ᱥᱮ ᱱᱟᱥᱟᱣ ᱫᱟᱲᱮᱭᱟᱜᱟᱭ᱾
ᱦᱮᱸ ᱜᱚᱝᱠᱮ ᱚᱱᱠᱟᱱᱟᱜ ᱡᱤᱱᱤᱥ ᱠᱚᱦᱚᱸ ᱢᱮᱱᱟᱜᱼᱟ᱾
ᱦᱳᱭ ᱟᱫᱷᱚᱸ ᱟᱨᱚᱸ ᱞᱤᱧ ᱞᱟᱹᱭᱟ ᱵᱤᱨ ᱵᱩᱨᱩ ᱛᱟᱦᱮᱸ ᱞᱮᱱᱠᱷᱟᱱ ᱜᱚᱝᱠᱮ ᱵᱤᱨ ᱵᱩᱨᱩ ᱨᱮᱱᱟᱜ ᱡᱤᱵ ᱡᱚ ᱵᱤᱞᱤ ᱡᱮᱢᱚᱱ ᱡᱟᱢ ᱛᱟᱭ ᱠᱩᱫ ᱛᱟᱭ ᱛᱮᱨᱮᱞ ᱛᱟᱭ ᱛᱟᱨᱚᱯ ᱛᱟᱭ ᱱᱚᱜᱼ ᱱᱟ ᱠᱚ ᱮᱢᱟᱱ ᱛᱮᱢᱟᱱ ᱡᱩᱫᱤ ᱟᱨᱚ ᱵᱚᱱ ᱡᱚᱢᱟ ᱜᱚᱢᱠᱮ ᱟᱵᱚ ᱦᱚᱲᱢᱚ ᱡᱤᱣᱤ ᱟᱨᱚ ᱱᱟᱯᱟᱭ ᱛᱟᱦᱮᱱᱟ᱾
ᱦᱮᱸ ᱜᱚᱝ ᱟᱨᱚ ᱜᱚᱢᱠᱮ ᱟᱨ ᱢᱤᱫᱴᱟᱝ ᱠᱟ ᱡᱟᱦᱟᱸ ᱵᱤᱱ ᱞᱟᱹᱭ ᱠᱮᱫᱟ ᱦᱚᱸᱜ-ᱚᱭ ᱱᱚᱣᱟ ᱥᱟᱨ ᱤᱫᱤ ᱠᱟᱛᱮᱜ ᱜᱚᱝᱠᱮ ᱱᱚᱣᱟ ᱨᱮᱦᱚᱸ ᱟᱵᱚ ᱛᱟ ᱢᱟᱱᱮ ᱱᱮᱛᱟᱨ ᱱᱟᱜ ᱟᱨᱠᱤ ᱡᱟᱦᱟᱸ ᱡᱩᱜᱽ ᱡᱩᱜᱽ ᱦᱮᱸ ᱜᱚᱝᱠᱮ ᱟᱹᱰᱤ ᱜᱟ